ᱦᱮᱸ ᱜᱚᱝᱠᱮ ᱡᱚᱦᱟᱨ ᱜᱮ
ᱦᱮᱸ ᱜᱚᱝᱠᱮ ᱡᱚᱦᱟᱨ ᱜᱮ ᱥᱟᱹᱜᱩᱱ ᱥᱮᱛᱟᱜ ᱜᱚᱝᱠᱮ
ᱦᱮᱸ ᱜᱚᱝᱠᱮ ᱥᱟᱹᱜᱩᱱ ᱥᱮᱛᱟᱜ
ᱪᱮᱫ ᱠᱚᱢ ᱪᱤᱠᱟᱹᱭ ᱮᱫᱟ ᱜᱚᱢᱠᱮ, ᱱᱚᱜᱚᱭ ᱫᱩᱲᱩᱵ ᱠᱟᱱᱟᱞᱤᱧ ᱢᱤᱫ ᱜᱷᱟᱹᱲᱤᱡ ᱪᱟᱸᱫᱽ ᱥᱮᱫ ᱨᱮ, ᱟᱵᱮᱱ ᱫᱚ ᱪᱮᱫ ᱵᱮᱱ ᱪᱤᱠᱟᱹᱭ ᱫᱟ ᱜᱚᱢᱠᱮ?
ᱦᱮᱸ ᱜᱚᱢᱠᱮ ᱚᱱᱠᱟ ᱫᱚ ᱱᱟᱦᱟᱜ ᱥᱮᱛᱟᱜ ᱨᱮ ᱠᱟᱰᱟ ᱠᱚ ᱟᱲᱟᱜ ᱵᱟᱲᱟ ᱦᱩᱭ ᱠᱟᱱᱟ ᱾ ᱩᱢ ᱯᱷᱟᱨᱪᱟ ᱫᱚ ᱜᱚᱢᱠᱮ ᱱᱚᱣᱟ ᱠᱟᱰᱟ ᱠᱚ ᱪᱟᱞᱟᱜ ᱠᱟᱱᱟ ᱱᱟᱦᱟᱜ ᱛᱚᱯᱩ ᱯᱟᱨᱪᱟᱜ ᱦᱩᱭᱩᱜ-ᱟ ᱱᱤᱡᱮ ᱦᱚᱸ
ᱛᱟ ᱵᱤᱭᱟᱹ ᱥᱮᱫ ᱵᱮᱱ ᱤᱫᱤ ᱟᱠᱟᱜ ᱠᱚᱣᱟ ᱥᱮᱪᱮᱫ ᱵᱟᱹᱭᱦᱟᱹᱲ ᱥᱮᱫ,
ᱦᱮᱸ ᱦᱮᱸ ᱦᱮᱸ ᱱᱤᱛᱚᱜ ᱦᱮᱸ ᱜᱚᱢᱠᱮ ᱥᱮᱛᱟᱜ ᱨᱮᱜᱮ ᱟᱲᱟᱜ ᱦᱩᱭ ᱠᱟᱱᱟ ᱟᱨ, ᱢᱚᱴᱟ ᱢᱩᱴᱤ ᱫᱚᱥ ᱮᱜᱟᱨ ᱵᱟᱡᱟᱨ ᱥᱮᱫ ᱛᱮ ᱤᱫᱤᱠᱩ ᱦᱩᱭᱩᱜᱼᱟ ᱾
ᱚ ᱦᱮᱸ ᱦᱮᱸ
ᱜᱚᱝᱠᱮ ᱪᱟᱥ ᱠᱚᱫᱚ ᱦᱟᱸᱜ ᱛᱤᱱᱟᱹᱜ ᱥᱟᱺᱜᱤᱧ
ᱦᱮᱸ ᱪᱟᱥ ᱠᱚᱫᱚ ᱦᱚᱸᱜᱼᱚᱭ ᱪᱟᱞᱟᱜ ᱠᱟᱱ ᱛᱟᱞᱮ ᱜᱮᱭᱟ ᱜᱚᱝᱠᱮ ᱟᱫᱚ ᱠᱮᱵᱚᱞ ᱢᱟ ᱠᱮᱵᱚᱞ ᱢᱟ ᱛᱚᱞᱟ ᱠᱚᱞᱮ ᱜᱤᱰᱤᱣᱟᱠᱟᱫ ᱥᱮᱨᱢᱟ ᱦᱟᱸᱜ ᱪᱮᱫ ᱞᱮᱠᱟ ᱦᱸᱜᱼᱮ ᱫᱟᱜ ᱮ ᱮᱢᱚᱜ ᱠᱟᱱᱟ ᱦᱟᱸᱜ ᱚᱱᱟ ᱦᱤᱥᱟᱹᱵᱽ ᱛᱮ ᱪᱟᱥ ᱠᱚ ᱞᱟᱦᱟᱜᱼᱟ ᱟᱯᱮᱥᱮᱫ ᱫᱚ ᱜᱚᱝᱠᱮ
ᱟᱞᱮ ᱥᱮᱱ ᱼ ᱥᱮᱱ ᱦᱚᱸ ᱚᱱᱠᱟ ᱫᱚ ᱱᱷᱟᱜ ᱟᱹᱣᱨᱤ ᱠᱚ ᱮᱛᱚᱦᱚᱵᱽ ᱜᱮᱭᱟ ᱢᱮᱱᱫᱚ ᱥᱤ ᱫᱚ ᱦᱟᱸᱜ ᱠᱚ ᱥᱤ ᱵᱟᱲᱟᱭᱮᱫ ᱜᱮᱭᱟ ᱥᱮ ᱡᱟᱵᱚᱴ ᱦᱚᱸᱠᱚ ᱡᱟᱯᱚᱴᱮᱫ ᱜᱮᱭᱟ ᱛᱚᱞᱟ ᱵᱟᱝ ᱦᱟᱨᱟ ᱟᱠᱟᱱᱟ ᱩᱱᱟᱹᱜ ᱱᱟᱯᱟᱭ ᱥᱮ ᱞᱟᱹᱴᱩ ᱵᱟᱝ ᱦᱟᱨᱟᱣᱼᱼ ᱚᱱᱛᱮ ᱱᱷᱟᱜ ᱟᱹᱣᱨᱤ ᱠᱚ ᱮᱛᱚᱦᱚᱵᱟ
ᱦᱩᱸ ᱦᱩᱸ ᱦᱩᱸ
ᱤᱧ ᱫᱚ ᱟᱨ ᱦᱚᱸ ᱢᱚᱴᱟᱢᱩᱴᱤ ᱥᱟᱛ ᱥᱟᱛ ᱟᱴ ᱫᱤᱱ ᱵᱟᱫᱽ ᱨᱮ ᱱᱷᱟᱜ ᱠᱚ ᱮᱛᱚᱦᱚᱵ ᱜᱮᱭᱟ ᱤᱱᱟᱹᱜ ᱫᱤᱱ ᱠᱚᱛᱮ ᱫᱚ ᱡᱟᱜᱮ ᱡᱟᱦᱟᱸ ᱛᱤᱱᱟᱹᱜ ᱜᱟᱱ ᱛᱚᱞᱟ ᱵᱟᱝ ᱦᱩᱭᱩᱜ ᱦᱟᱛᱟᱣ ᱠᱟᱱᱟ ᱡᱟᱜᱮ ᱤᱭᱟᱹ ᱥᱟᱨ ᱠᱚ ᱮᱢ ᱵᱟᱲᱟ ᱠᱟᱛᱮ ᱦᱟᱨᱟ ᱦᱚᱪᱚ ᱠᱟᱛᱮ ᱱᱷᱟᱜ ᱠᱚ ᱠᱟᱹᱢᱤ ᱦᱚᱨᱟᱭᱟ ᱞᱟᱦᱟᱭᱟᱠᱚ ᱠᱟᱨᱚᱱ ᱟᱵᱚ ᱱᱚᱣᱟ ᱡᱟᱦᱟᱸ ᱡᱟᱦᱟᱸ ᱛᱤᱱᱟᱹᱜ ᱪᱟᱬᱮ ᱵᱚ ᱨᱚᱦᱚᱭ ᱫᱟᱲᱮᱭᱟᱜᱼᱟ ᱩᱱᱟᱹᱜ ᱪᱟᱬᱮ ᱜᱮ ᱱᱟᱯᱟᱭᱚᱜ ᱛᱟᱵᱚᱱᱟ ᱠᱟᱨᱚᱱ ᱯᱚᱨᱮ ᱱᱷᱟᱜ ᱮᱴᱟᱜ ᱠᱟᱹᱢᱤ ᱤᱱᱟᱹᱠᱷᱟᱱ ᱪᱟᱬᱮ ᱛᱮᱵᱚᱱ ᱥᱟᱵ ᱫᱟᱲᱮᱭᱟᱜᱼᱟ
ᱦᱚᱭ ᱫᱚ ᱫᱚ ᱛᱤᱱᱟᱹᱜ ᱞᱚᱜᱚᱱ ᱞᱚᱜᱚᱱ ᱵᱚᱱ ᱨᱚᱦᱚᱭᱟ ᱤᱱᱟᱹᱜ ᱜᱮ ᱵᱷᱟᱹᱜᱮᱤᱭᱟ ᱠᱟᱹᱢᱤ ᱠᱚ ᱢᱮᱱᱟᱜ ᱟᱥᱮ ᱡᱚᱛᱚ ᱦᱚᱲᱟᱜ ᱥᱮ ᱟᱨᱦᱚᱸ
ᱦᱮᱸᱻ
ᱦᱚᱭ ᱜᱚᱝᱠᱮ ᱟᱯᱮ ᱥᱮᱫ ᱫᱚ ᱛᱟᱦᱚᱞᱮ ᱥᱮᱨᱢᱟ ᱠᱚᱫᱚ ᱪᱮᱫᱞᱮᱠᱟ ᱢᱟᱱᱮ ᱪᱮᱫ ᱞᱮᱠᱟ ᱫᱟᱜ ᱵᱟᱲᱟᱭ ᱠᱟᱱ ᱜᱮᱭᱟ ᱥᱮ ᱵᱟᱝ
ᱦᱮᱸᱻ ᱜᱚᱝᱠᱮ ᱚᱱᱠᱟ ᱫᱚ ᱱᱷᱟᱜ ᱛᱮᱦᱮᱧ ᱫᱚ ᱵᱟᱭ ᱫᱟᱜ ᱟᱠᱟᱜᱼᱟ ᱢᱮᱱᱫᱚ ᱦᱚᱞᱟ ᱠᱚᱫᱚ ᱱᱷᱟᱜ ᱫᱟᱜᱮᱫᱼᱼ ᱜᱮ ᱛᱟᱦᱮᱱ ᱜᱮᱭᱟ ᱦᱚᱞᱟ ᱫᱚ ᱡᱚᱨᱟ ᱡᱳᱨ ᱧᱚᱜ ᱜᱮ ᱟᱨ
ᱱᱚᱝᱠᱟ ᱢᱟᱪᱷᱟ ᱫᱚ ᱟᱹᱣᱨᱤ ᱧᱩᱨᱩᱜᱼᱟ ᱛᱚᱵᱮ ᱦᱟᱞᱠᱟ ᱫᱷᱟᱨᱟ ᱧᱩᱨᱦᱟᱹᱭᱮᱱ ᱜᱮᱭᱟ ᱦᱟᱞᱠᱟ ᱦᱟᱞᱠᱟ
ᱦᱮᱸᱻ ᱜᱚᱝᱠᱮ ᱥᱮᱨᱢᱟ ᱜᱮᱪᱚᱝ ᱚᱱᱠᱟᱭ ᱜᱚᱱᱰᱳᱜᱚᱞᱮᱫ ᱠᱟᱱ ᱥᱮ ᱥᱚᱢᱚᱥᱟ ᱛᱮᱭᱟᱨᱮᱫ ᱠᱟᱱ ᱴᱷᱤᱠᱼᱴᱷᱟᱠ ᱫᱟᱜ ᱦᱚᱭ ᱵᱟᱣ ᱫᱟᱜᱮᱫ ᱠᱟᱱᱟ ᱟᱞᱮ ᱥᱮᱫ ᱦᱚᱸ
ᱜᱚᱝᱠᱮ ᱡᱟᱜᱽ ᱜᱮ ᱟᱞᱟᱝ ᱟᱻ ᱡᱟᱦᱟᱸ ᱛᱤᱱᱟᱹᱜ ᱩᱰᱩᱝ ᱜᱮ ᱱᱚᱣᱟ ᱛᱟᱞᱟᱨᱮ ᱡᱟᱦᱟᱸ ᱛᱤᱱᱟᱹᱜ ᱥᱮᱬᱟ ᱵᱚᱦᱚᱜ ᱴᱟᱭᱤᱢ ᱮᱢᱟᱠᱟᱱ ᱤᱱᱟᱹ ᱴᱟᱭᱤᱢ ᱵᱷᱤᱛᱤᱨ ᱨᱮ ᱟᱞᱟᱝ ᱢᱤᱫᱴᱤᱡ ᱱᱟᱯᱟᱭ ᱧᱚᱜ ᱴᱚᱯᱤᱠ ᱟᱹᱜᱩ ᱠᱟᱛᱮ ᱞᱟᱝ ᱜᱟᱯᱟᱼᱼ ᱜᱟᱯᱟᱞ ᱢᱟᱨᱟᱜᱼᱟ ᱟᱨ ᱚᱱᱟ ᱴᱚᱯᱤᱠ ᱵᱟᱨᱮᱛᱮ ᱡᱟᱛᱮ ᱟᱹᱵᱤᱱ ᱦᱚᱸ ᱥᱮ ᱟᱹᱞᱤᱧ ᱦᱚᱸ ᱜᱟᱞᱚᱪ ᱫᱟᱲᱮᱭᱟᱜ ᱢᱟ ᱚᱱᱠᱟᱱᱟᱜ ᱢᱤᱫᱴᱤᱡ ᱴᱚᱯᱤᱠ ᱛᱮ ᱵᱟᱨᱮ ᱛᱮᱞᱟᱝ ᱜᱟᱯᱟᱞᱢᱟᱨᱟᱣᱟ ᱥᱮ ᱪᱮᱫ
ᱦᱮᱸ ᱜᱚᱝᱠᱮ ᱦᱚᱭ ᱜᱚᱝᱠᱮ ᱮᱠᱫᱚᱢ ᱮᱠᱫᱚᱢ
ᱛᱚ ᱡᱩᱫᱤ ᱚᱱᱠᱟᱱᱟᱜ ᱴᱚᱯᱤᱠ ᱵᱟᱨᱮ ᱛᱮ ᱟᱵᱮᱱ ᱴᱷᱮᱱ ᱚᱱᱠᱟᱱᱟᱜ ᱢᱮᱱᱟᱜ ᱠᱷᱟᱱ ᱫᱚ ᱠᱟᱹᱴᱤᱡ ᱵᱮᱱ ᱞᱟᱹᱭ ᱥᱚᱫᱚᱨ ᱠᱮᱭᱟ
ᱚᱱᱠᱟᱱᱟᱜ ᱜᱚᱝᱠᱮ ᱛᱟᱦᱞᱮ ᱜᱚᱠᱮ ᱟᱯᱮ ᱥᱮᱫ ᱫᱚ ᱢᱟᱱᱮ ᱥᱚᱦᱨᱟᱭ ᱠᱚᱫᱚ ᱪᱮᱫ ᱞᱮᱠᱟᱠᱚ ᱢᱟᱱᱟᱣ ᱜᱮᱭᱟ ᱜᱚᱝᱠᱮ
ᱟᱪᱪᱷᱟ ᱟᱪᱪᱷᱟ
ᱥᱚᱦᱨᱟᱭ ᱠᱚ ᱵᱮᱯᱟᱨ ᱛᱮᱞᱟᱝ ᱜᱟᱞᱢᱟᱨᱟᱣ ᱛᱟᱦᱞᱮ
ᱦᱮᱸᱻ ᱥᱚᱨᱦᱟᱭ ᱚᱠᱟᱞᱮᱠᱟ ᱥᱮ ᱛᱤᱱᱟᱹᱜ ᱢᱟᱦᱟ ᱨᱮᱯᱮ ᱯᱟᱨᱚᱢᱟ ᱦᱮᱸ
ᱦᱮᱸ ᱦᱮᱸ ᱜᱚᱝᱠᱮ ᱦᱮᱸ ᱜᱚᱝᱠᱮ ᱮᱠᱫᱚᱢ ᱮᱠᱫᱚᱢ ᱟᱹᱰᱤ
ᱦᱮᱸ ᱢᱮᱱ ᱫᱚ ᱥᱚᱨᱦᱟᱭ ᱫᱚ ᱱᱷᱟᱜ ᱟᱞᱮ ᱫᱚ
ᱦᱮᱸ ᱜᱚᱝᱠᱮ
ᱥᱮ ᱮᱠᱪᱩᱭᱞᱤ ᱢᱮᱱ ᱞᱮᱠᱷᱟᱱ ᱫᱚ ᱥᱚᱦᱨᱟᱭ ᱫᱚ ᱢᱚᱬᱮ ᱢᱟᱦᱟ ᱨᱮᱱᱟᱜ ᱠᱟᱱᱟ ᱥᱮᱫᱟᱭ ᱦᱟᱯᱲᱟᱢ ᱠᱚᱣᱟᱜ ᱠᱟᱛᱷᱟ ᱞᱮᱠᱟ ᱛᱮᱫᱚ ᱟᱨ ᱱᱮᱛᱟᱨ ᱵᱟᱝ ᱧᱮᱞᱚᱜ ᱠᱟᱱᱟ ᱯᱩᱱ ᱢᱟᱦᱟ ᱥᱮ ᱮᱭ ᱯᱮ ᱢᱟᱦᱟ ᱨᱮᱱᱟᱜ ᱜᱮ ᱯᱩᱨᱟᱹ ᱨᱚᱢ ᱡᱷᱚᱢ ᱫᱚ ᱦᱮᱸ ᱢᱮᱱᱫᱚ ᱥᱟᱹᱨᱫᱤ ᱩᱢ ᱢᱟᱦᱟᱸ ᱥᱟᱹᱨᱫᱤ ᱢᱟᱦᱟᱸ ᱟᱨ ᱡᱟᱞᱮ ᱢᱟᱦᱟᱸ
ᱦᱮᱸ ᱦᱮᱸ ᱦᱮᱸᱻ
ᱦᱮᱸ ᱚᱱᱮ ᱚᱱᱠᱟᱜᱮ ᱛᱟᱦᱚᱞᱮ ᱥᱟᱱᱟᱢ ᱟᱹᱛᱳ ᱦᱚᱲ ᱥᱮ ᱢᱟᱺᱡᱷᱤ ᱯᱟᱨᱟᱱᱤᱠ ᱜᱚᱰᱮᱛ ᱩᱱᱠᱩ ᱠᱚ ᱠᱩᱞᱦᱤ ᱦᱚᱦᱚ ᱵᱟᱲᱟ ᱠᱟᱛᱮᱫ ᱡᱟᱜᱮ ᱫᱩᱲᱩᱵ ᱠᱟᱛᱮᱫ ᱜᱟᱯᱟᱞᱢᱟᱨᱟᱣ ᱠᱟᱛᱮᱫ ᱡᱟᱦᱟᱸ ᱛᱤᱱᱟᱹᱜ ᱚᱱᱟ ᱜᱟᱯᱟᱞᱢᱟᱨᱟᱣ ᱨᱮ ᱠᱚ ᱴᱷᱟᱲᱚ ᱜᱚᱴᱟᱭᱟ ᱚᱱᱟ ᱰᱮᱴ ᱜᱮ ᱱᱟᱦᱟᱜ ᱥᱟᱱᱟᱢ ᱯᱮᱲᱟ ᱯᱟᱹᱲᱣᱨᱟᱹ ᱠᱚ ᱦᱟᱸᱜ ᱞᱮ ᱞᱟᱹᱭ ᱠᱚᱣᱟ᱾ ᱟᱨ ᱡᱮ ᱵᱟᱝ ᱱᱤᱭᱟᱹ ᱫᱤᱱᱨᱮ ᱟᱞᱮ ᱫᱚ ᱱᱚᱝᱠᱟ ᱥᱮ ᱚᱝᱠᱟ ᱥᱚᱨᱦᱟᱜ ᱠᱟᱱᱟᱞᱮ ᱦᱮᱸ ᱚᱱᱠᱟᱜᱮ ᱢᱟᱹᱭ ᱫᱤ ᱛᱮᱠᱚ ᱚᱱᱟ ᱴᱷᱟᱲᱚ ᱜᱚᱴᱟ ᱴᱟᱭᱤᱢ ᱜᱚᱴᱟ ᱰᱮᱴ ᱨᱮ ᱛᱚᱜᱮ ᱱᱮᱶᱛᱟ, ᱵᱟᱨᱛᱮ ᱠᱟᱛᱮᱫ ᱠᱚᱦᱚᱱᱟᱜ ᱢᱟᱲᱟᱝ ᱧᱚᱜ ᱜᱮᱞᱮ ᱵᱮᱵᱚᱥᱛᱷᱟᱭ ᱜᱮᱭᱟ᱾ ᱦᱩ ᱚᱝᱠᱟᱜ ᱜᱮ ᱛᱟᱦᱞᱮ ᱩᱢ ᱢᱟᱦᱟ ᱫᱚ ᱱᱟᱦᱟᱜ ᱟᱞᱮ ᱫᱚ ᱟᱹᱛᱩ ᱟᱹᱛᱩ ᱜᱚᱰᱮᱛ ᱜᱚᱰᱮᱛ ᱡᱟᱦᱟᱸᱭ ᱢᱮᱱ ᱦᱩᱭᱩᱜ ᱠᱟᱱ ᱩᱱᱠᱩ ᱟᱹᱛᱩ ᱟᱹᱛᱩ ᱨᱮᱢ ᱥᱤᱣᱤᱯ ᱵᱩᱥᱟᱹᱜ ᱟᱨ ᱪᱟᱣᱞᱮ ᱡᱟᱜᱮ ᱡᱟᱦᱟᱸ ᱛᱤᱱᱟᱹᱜ ᱠᱟᱛᱮ ᱦᱮᱸᱻ ᱚᱱᱟ ᱠᱚ ᱪᱟᱸᱫᱟ ᱵᱟᱲᱟ ᱠᱟᱛᱮᱫ ᱢᱤᱫ ᱚᱱᱠᱟᱱᱟᱜ ᱜᱮ ᱴᱷᱟᱲᱚ ᱜᱚᱴᱟᱭᱟ ᱡᱟᱭᱜᱟ ᱢᱮᱱᱟᱜ ᱛᱟᱞᱮᱭᱟ ᱢᱮᱱᱫᱚ ᱟᱹᱛᱩ ᱢᱮᱱᱫᱚ ᱱᱚᱜᱼᱚᱭ ᱢᱟᱜᱽ ᱥᱤᱢ, ᱥᱮ ᱟᱭᱢᱟ ᱟᱭᱢᱟ ᱚᱝᱠᱟᱱᱟᱜ ᱢᱤᱫᱴᱤᱡ ᱢᱮᱱᱟᱜ ᱠᱟᱜᱼᱟ ᱾
ᱦᱩᱸ ᱦᱩᱸ ᱦᱩᱸ
ᱦᱮᱸ ᱟᱫᱚ ᱚᱱᱟ ᱠᱚᱫᱚ ᱱᱟᱦᱟᱜ ᱚᱱᱟ ᱠᱚᱜᱮ ᱴᱟᱲᱚ ᱜᱚᱴᱟ ᱢᱮᱱᱟᱜ ᱛᱟᱞᱮᱭᱟ ᱡᱮ ᱱᱤᱭᱟᱹ ᱟᱫᱚ ᱱᱚᱰᱮ ᱦᱟᱸᱜ ᱵᱚᱱ ᱡᱚᱢ ᱡᱚᱢ ᱡᱚᱢ ᱥᱚᱲᱮᱭᱟ ᱚᱱᱮ ᱚᱝᱠᱟ ᱦᱟᱸᱜ᱾ ᱦᱮᱸ ᱛᱟᱞᱦᱮᱜ ᱚᱝᱠᱟ ᱜᱮ ᱪᱟᱸᱫᱟ ᱵᱟᱲᱟ ᱠᱟᱛᱮᱜ ᱤᱥᱤᱱ ᱟᱨᱚ ᱦᱚᱲ ᱦᱚᱸ ᱫᱚᱥ ᱵᱟᱨᱚ ᱡᱚᱱ ᱠᱟᱛᱮᱫ ᱢᱮᱱᱟᱜ ᱠᱚᱣᱟ᱾
ᱦᱳᱭ
ᱦᱮᱸ ᱚᱝᱠᱟ ᱠᱟᱛᱮᱞᱮ ᱪᱟᱞᱟᱜ ᱟᱠᱚ ᱤᱥᱤᱱᱟ ᱠᱚ ᱛᱟᱯᱚᱨ ᱟᱵᱟᱨ ᱟᱞᱮ ᱠᱚ ᱦᱚᱦᱚ ᱵᱟᱲᱟ ᱦᱟᱞᱮᱭᱟ ᱠᱚ ᱟᱹᱛᱩ ᱦᱚᱲ ᱠᱚ ᱦᱚᱦᱚᱭᱟ᱾ ᱡᱮ ᱵᱟᱝ ᱦᱤᱡᱩᱜ ᱯᱮ ᱡᱚᱡᱚᱢ ᱦᱩᱭ ᱠᱟᱱᱟ ᱛᱟᱦᱞᱮ ᱤᱱᱟᱹ ᱯᱚᱨᱮ ᱫᱚ ᱪᱟᱞᱟᱜ ᱜᱮᱭᱟᱞᱮ ᱚᱱᱠᱟ ᱫᱚ ᱡᱚᱢ ᱠᱟᱛᱮᱫ ᱦᱟᱜ ᱟᱨᱚ ᱦᱤᱡᱩᱜ ᱟᱞᱮ ᱦᱮᱡ ᱠᱟᱛᱮ ᱩᱱᱠᱟ ᱡᱟᱦᱟᱸ ᱛᱤᱱᱟᱹᱜ ᱰᱟᱹᱟᱝᱨᱤ ᱠᱟᱰᱟ ᱠᱚ ᱥᱮ ᱩᱱᱠᱩ ᱢᱮᱱᱟᱜ ᱠᱚᱣᱟ ᱩᱱᱠᱩ ᱠᱚ ᱫᱚ ᱠᱚ ᱡᱟᱜᱟᱣ ᱠᱚᱣᱟ ᱧᱤᱫᱟᱹ ᱠᱚ ᱥᱮ, ᱦᱟᱯᱲᱮ ᱠᱚ ᱦᱜ ᱥᱩᱱᱩᱢ ᱠᱚᱫᱚ ᱚᱡᱚᱜ ᱵᱟᱲᱟ ᱟᱠᱚ ᱥᱮ ᱩᱱᱠᱩ ᱫᱚᱜ ᱥᱩᱧᱡᱟᱹ ᱠᱚ ᱚᱰᱳᱠ ᱵᱟᱲᱟ ᱟᱠᱚ ᱦᱳᱭᱳᱜᱼᱟ ᱾ ᱮᱠᱪᱩᱭᱮᱞᱤ ᱢᱮᱱ ᱞᱮᱠᱷᱟᱱ ᱫᱚ ᱱᱚᱣᱟ ᱫᱚ ᱰᱟᱝᱨᱤᱭᱟᱜ ᱯᱚᱨᱚᱵᱽ ᱠᱟᱱᱟ ᱛᱚ ᱦᱮᱸ
ᱟᱯᱮ ᱥᱮᱫ ᱫᱚ ᱜᱚᱝᱠᱮ ᱱᱤᱝᱠᱟᱹ ᱠᱚ ᱢᱟᱱᱟᱣ ᱜᱮᱭᱟ ᱵᱟᱝ?
ᱦᱮᱸ ᱜᱚᱝᱠᱮ ᱟᱨ ᱚᱱᱠᱟᱜᱮ ᱵᱚᱸᱜᱟ ᱵᱩᱨᱩ ᱦᱤᱞᱳᱜ ᱫᱚ ᱡᱟᱜᱮ ᱡᱚᱢ ᱧᱩ ᱟᱹᱰᱤ ᱡᱟᱦᱟᱸ ᱛᱤᱱᱟᱹᱜ ᱯᱮᱲᱟ ᱯᱟᱹᱨᱟᱹ ᱠᱚ ᱦᱮᱡ ᱟᱠᱟᱱ ᱩᱝᱠᱩ ᱠᱚ ᱦᱟᱸᱜ ᱡᱚᱢᱼᱧᱩ ᱯᱤᱴᱷᱟᱹ ᱞᱟᱴᱷᱟ ᱠᱟᱛᱮᱜ
ᱟᱹᱰᱤ ᱵᱷᱟᱜᱤ ᱠᱟᱛᱷᱟ ᱡᱟᱢ ᱞᱟᱹᱭ ᱠᱮᱫᱟ ᱚᱱᱟ ᱦᱚᱸ ᱟᱸᱡᱚᱢ ᱠᱟᱛᱮ ᱢᱚᱸᱡᱽ ᱜᱮ ᱵᱩᱡᱷᱱᱟ ᱜᱚᱝᱠ ᱵᱷᱟᱜᱮ ᱠᱚ ᱢᱟᱱᱟᱣ ᱜᱮᱭᱟ ᱟᱯᱮᱥᱮᱜ ᱦᱚᱸ
ᱦᱮᱸ ᱟᱨ ᱫᱚᱥᱟᱨ ᱢᱟᱦᱟ ᱫᱚ ᱟᱨ ᱛᱮᱥᱟᱨ ᱢᱟᱦᱟ ᱛᱮᱥᱟᱨ ᱢᱟᱦᱟ ᱡᱟᱦᱟᱸ ᱫᱚ ᱡᱟᱦᱟᱸ ᱛᱤᱱᱟᱹᱜ ᱛᱮᱧᱟᱝ ᱥᱮ ᱠᱩᱢᱟᱹᱝ ᱛᱮᱠᱚ ᱞᱟᱸᱫᱟ ᱜᱟᱱᱚᱜ ᱦᱚᱲ ᱦᱮᱡ ᱟᱠᱟᱱ ᱠᱷᱟᱡ ᱠᱚ ᱩᱱᱠᱩ ᱠᱚ ᱱᱟᱦᱟᱜ ᱞᱮ ᱢᱮᱛᱟ ᱠᱚᱣᱟ ᱮ ᱱᱟᱜ ᱟᱭ ᱫᱷᱩᱭ ᱢᱮ ᱪᱟᱞᱟᱜ ᱢᱮ ᱫᱩ ᱰᱟᱝᱨᱤ-ᱠᱟᱲᱟ ᱥᱮ ᱰᱟᱝᱨᱤ ᱠᱷᱩᱱᱴᱟᱹᱣ ᱢᱮᱱ ᱱᱩᱭᱴᱟᱜ ᱩᱫᱩᱜ ᱟᱠᱚᱣᱟᱞᱮ ᱫᱚ ᱩᱱᱤ ᱦᱚᱸ ᱨᱟᱹᱥᱠᱟᱹ ᱥᱟᱞᱟᱜ ᱛᱮ ᱪᱟᱞᱟᱜ ᱟᱭ ᱠᱷᱩᱱᱴᱤ ᱵᱤᱫᱟ ᱥᱮ ᱠᱷᱩᱱᱴᱤ ᱡᱩᱫᱤ ᱵᱟᱹᱱᱩᱜ ᱠᱷᱟᱱ ᱵᱩᱨᱩ ᱠᱷᱚᱱᱟᱜ ᱮ ᱩᱱᱴᱤ ᱞᱟᱹᱴᱩ ᱥᱟᱺᱦᱤᱡ ᱞᱟᱹᱴᱩ ᱢᱟᱜ ᱟᱹᱜᱩᱠᱟᱛᱮᱫ ᱠᱷᱩᱱᱴᱤ ᱱᱟᱦᱟᱜ ᱮ ᱵᱤᱫᱟ᱾
ᱦᱩᱸ
ᱨᱟᱹᱥᱠᱟᱹ ᱥᱟᱞᱟᱜ ᱛᱮ ᱟᱨ ᱩᱱᱤ ᱦᱚᱸ ᱟᱹᱰᱤ ᱨᱟᱹᱥᱠᱟᱹᱭ ᱵᱩᱡᱷᱟᱹᱣᱟ ᱟᱨ ᱠᱷᱩᱱᱴᱟᱹᱣ ᱛᱟᱛᱮ ᱨᱚᱜᱽ ᱟᱨ ᱵᱟᱭ ᱨᱚᱜᱽ᱾
ᱦᱚᱸ ᱦᱚᱸ ᱦᱚᱸ
ᱦᱮᱸ ᱡᱟᱜᱮ ᱚᱸᱰᱮ ᱢᱤᱫᱴᱤᱡ ᱟᱠᱷᱲᱟ ᱨᱮᱢ ᱛᱚᱞ ᱠᱟᱭᱟ ᱫᱤᱥᱚᱢ ᱯᱮᱲᱟ ᱠᱚᱠᱚ ᱧᱮᱞᱟ ᱡᱮ ᱵᱟᱝ ᱱᱚᱣᱟ ᱟᱹᱛᱳ ᱨᱮᱫᱚ ᱟᱹᱰᱤ ᱱᱟᱮᱭᱛᱮ ᱱᱟᱯᱟᱭ ᱛᱮᱠᱚ ᱯᱟᱨᱚᱢᱮᱜᱼᱟ᱾
ᱠᱷᱟᱡ ᱫᱚ ᱠᱷᱟᱡ ᱫᱚ ᱠᱷᱟᱡ ᱫᱚ᱾
ᱦᱮᱸ ᱦᱮᱸ ᱜᱚᱝᱠᱮ ᱟᱯᱮ ᱥᱮᱜ ᱫᱚ ᱛᱟᱦᱞᱮ ᱚᱠᱟ ᱞᱮᱠᱟ ᱟᱞᱮ ᱞᱮᱠᱟ ᱜᱮ ᱥᱮ
ᱵᱟᱝ ᱟᱞᱮ ᱥᱮᱫ ᱫᱚ ᱜᱚᱝᱠᱮ ᱮᱠᱫᱚᱢ ᱵᱷᱮᱜᱟᱨ ᱧᱚᱜ ᱜᱮᱭᱟ ᱟᱯᱮ ᱥᱮᱫ ᱠᱷᱚᱱᱟᱜ ᱫᱚ ᱜᱚᱝᱠᱮ ᱟᱵᱮᱱ ᱪᱮᱫᱞᱮᱠᱟ ᱵᱮᱱ ᱞᱟᱹᱭ ᱠᱮᱫᱟ ᱚᱱᱟ ᱚᱱᱟ ᱫᱚ ᱵᱷᱮᱜᱟᱨ ᱧᱚᱜ ᱜᱮᱭᱟ, ᱚᱱᱮ ᱪᱮᱫ ᱞᱮᱠᱟ ᱠᱚ ᱞᱟᱹᱭ ᱜᱮᱭᱟ ᱛᱚ ᱦᱮᱸ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱨᱮᱱᱟᱜ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱾
ᱦᱩᱸ ᱦᱩᱸ
ᱟᱫᱚ ᱟᱞᱮᱥᱮ ᱦᱚᱸ ᱚᱱᱠᱟᱜ ᱜᱮ ᱢᱚᱬᱮ ᱥᱤᱧ ᱢᱚᱬᱮ ᱧᱤᱫᱟᱹ ᱜᱮᱠᱚ ᱥᱚᱨᱦᱟᱭ ᱫᱚᱠᱚ ᱢᱟᱱᱟᱣ ᱜᱮ ᱛᱟᱞᱮᱭᱟ ᱾ ᱯᱨᱚᱛᱷᱚᱢ ᱫᱤᱱ ᱪᱮᱫ ᱞᱮᱠᱟᱭ ᱞᱟᱹᱭᱵᱤᱱᱟ ᱾ ᱦᱮ ᱯᱨᱚᱛᱷᱚᱢ ᱫᱤᱱ ᱠᱚ ᱩᱢᱟ ᱟᱞᱮᱥᱮᱫ ᱫᱚ ᱦᱮᱸ ᱩᱢ ᱛᱟᱨᱯᱚᱨᱮ ᱫᱟᱜ ᱛᱟᱨᱯᱚᱨᱮ ᱠᱚ ᱵᱚᱸᱜᱟᱭᱟ ᱾ ᱛᱟᱨᱯᱚᱨᱮ ᱡᱟᱞᱮᱭ ᱨᱮᱦᱚ ᱠᱚ ᱡᱟᱞᱮᱭ ᱨᱮᱦᱚ ᱠᱚ ᱠᱟᱴ ᱫᱚ ᱢᱤᱫ ᱥᱟᱛᱮ ᱜᱮ ᱦᱩᱭᱩᱜᱼᱟ, ᱟᱞᱮ ᱥᱮᱛᱟ ᱫᱚ, ᱛᱟᱨᱯᱚᱨᱮ ᱚᱱᱟ ᱛᱟᱨᱯᱚᱨᱮ ᱢᱮᱱᱟ ᱠᱷᱩᱱᱴᱟᱹᱣ, ᱟᱨᱵᱟᱜ ᱢᱩᱪᱟᱹᱫ ᱫᱤᱱ ᱠᱚ ᱥᱟᱠᱨᱟᱛ ᱵᱚᱞᱮ ᱥᱮᱸᱫᱽᱨᱟ ᱠᱚ ᱪᱟᱞᱟᱜᱼᱟ ᱟᱞᱮ ᱥᱮᱫ ᱫᱚ ᱡᱮᱢᱚᱱ ᱯᱚᱛ ᱛᱷᱚᱢ ᱫᱤᱱ ᱫᱚ ᱩᱢ ᱠᱮᱫᱟ ᱠᱚ ᱢᱟᱱᱮ ᱜᱚᱛᱚ ᱢᱟᱱᱮ ᱡᱚᱛᱚ ᱠᱚ ᱡᱟᱣᱨᱟ ᱠᱟᱛᱮ ᱠᱚ ᱢᱟᱱᱮ ᱤᱭᱟᱹ ᱠᱚ ᱪᱟᱸᱫᱟ ᱠᱟᱛᱮᱫ ᱠᱚ ᱚᱱᱟ ᱠᱚ ᱯᱩᱡᱟᱹᱭᱟ ᱟᱹᱛᱩ ᱨᱮᱱᱟᱜ᱾ ᱛᱟᱨᱯᱚᱨᱮ ᱫᱚᱥᱟᱨ ᱦᱤᱞᱳᱜ ᱫᱚ, ᱚᱱᱟ ᱫᱚ, ᱢᱟᱱᱮ ᱚᱲᱟᱜ ᱚᱲᱟᱜ ᱠᱚ ᱯᱩᱡᱟᱹᱭᱟ ᱾ ᱢᱟᱱᱮ ᱚᱲᱟᱜ ᱨᱮᱱ ᱵᱚᱸᱜᱟ ᱠᱚ ᱦᱟᱯᱲᱟᱢ ᱠᱚᱠᱚ ᱯᱩᱡᱟᱹᱣ ᱟᱠᱚᱣᱟ ᱾ ᱟᱨ ᱛᱮᱥᱟᱨ ᱫᱤᱱ ᱫᱚ ᱫᱷᱚᱨᱚ ᱡᱟᱞᱮᱦᱟᱠᱩ ᱠᱟᱴᱠᱚᱢ ᱢᱮᱱᱟᱜᱼᱟ ᱮᱱᱦᱤᱞᱳ ᱫᱚ ᱡᱚᱛᱚ ᱵᱷᱟᱞᱳ ᱢᱚᱱᱫᱚ ᱠᱚ ᱡᱚᱢᱟ ᱾ ᱯᱮᱲᱟ ᱠᱩᱴᱩᱢ ᱠᱚᱠᱚ ᱱᱮᱣᱛᱟ‍ ᱠᱚᱣᱟ ᱢᱟᱱᱮ ᱛᱟᱨᱯᱚᱨ ᱵᱷᱟᱞᱚ ᱢᱚᱱᱫᱚ ᱚᱠᱚᱭ ᱪᱮᱫᱞᱮᱠᱟᱭ ᱡᱚᱢ ᱫᱟᱲᱮᱭᱟᱜ-ᱟ ᱡᱤᱞ ᱦᱟᱹᱠᱩ ᱚᱠᱟ ᱠᱚ ᱡᱚᱢ ᱧᱩᱭᱟ ᱯᱩ ᱟᱹᱨᱤᱨᱮ ᱰᱟᱹᱝᱨᱤ ᱠᱚ ᱠᱷᱩᱱᱴᱟᱹᱣ ᱠᱚᱣᱟ ᱟᱫᱚ ᱟᱯᱮ ᱥᱮᱫ ᱠᱚ ᱠᱷᱩᱱᱴᱟᱹᱣ ᱠᱚᱣᱟ ᱥᱮ
ᱦᱮᱸ ᱜᱚᱝᱠᱮ ᱠᱷᱩᱱᱴᱟᱹᱣ ᱜᱮ ᱤᱱᱟᱹ ᱯᱚᱨ ᱦᱩᱭᱱᱟ ᱾
ᱦᱮᱸᱡᱮ ᱰᱟᱹᱝᱨᱤ ᱠᱚ ᱠᱷᱩᱱᱴᱟᱹᱣ ᱠᱚᱣᱟ ᱟᱨ ᱢᱩᱪᱟᱹᱫ ᱫᱤᱱ ᱫᱚ ᱚᱱᱠᱟ ᱢᱟᱱᱮ ᱥᱮᱸᱫᱽᱨᱟ ᱠᱚ ᱪᱟᱞᱟᱜ-ᱟ ᱟᱞᱮᱥᱮᱫ ᱫᱚ
ᱥᱚᱨᱦᱟᱭᱚᱱᱟ ᱢᱩᱪᱟᱹᱫ ᱨᱮ ᱟᱨ ᱥᱮᱸᱫᱽᱨᱟ ᱫᱚ ᱥᱮᱸᱫᱽᱨᱟ ᱪᱟᱞᱟᱜ ᱞᱟᱦᱟ ᱨᱮᱠᱚ ᱚᱱᱟ ᱠᱚ ᱯᱩᱡᱟᱹᱭ ᱜᱮᱭᱟ ᱠᱚ ᱛᱚ ᱟᱫᱚ ᱠᱷᱚᱱ ᱯᱩᱡᱟᱹ ᱠᱟᱛᱮ ᱥᱮᱸᱫᱽᱨᱟ ᱥᱮᱸᱫᱽᱨᱟ ᱠᱷᱚᱱᱟ ᱡᱮᱠᱷᱚᱱ ᱠᱚ, ᱨᱩᱣᱟᱹᱲ ᱦᱤᱡᱩᱜ-ᱟ ᱟᱫᱚ ᱨᱩᱣᱟᱹᱲ ᱦᱤᱡᱩᱜ-ᱟ ᱚᱠ ᱛᱚ ᱨᱩᱣᱟᱹᱲ ᱦᱮᱡ ᱱᱟᱠᱚ ᱦᱮᱡ ᱠᱟᱛᱮᱜ ᱛᱟᱨᱯᱚᱨᱱᱟ ᱢᱟᱱᱮ ᱡᱟ ᱠᱤᱪᱷᱩ ᱡᱟ ᱧᱟᱢ ᱮᱱᱟ, ᱡᱟ ᱥᱮᱸᱫᱽᱨᱟᱭᱮᱱᱟ, ᱟᱫᱚ ᱚᱱᱟ ᱠᱚᱠᱚ ᱦᱟᱹᱴᱤᱧ ᱵᱟᱲᱟ ᱠᱮᱫ ᱜᱮ ᱾ ᱛᱟᱯᱚᱱᱟ ᱵᱳᱡᱷᱟ ᱛᱩᱧ ᱠᱚ ᱪᱟᱞᱟᱜ ᱜᱮᱭᱟ ᱟᱞᱮ ᱥᱮᱫ ᱫᱚ ᱾ ᱠᱟᱭᱨᱟ ᱫᱟᱨᱮ ᱠᱚ ᱵᱤᱜᱟᱫᱟ ᱚᱸᱰᱮ ᱚᱱᱮ ᱯᱤᱴᱷᱟᱹ ᱠᱩ ᱫᱚᱦᱚᱭᱟ ᱾ ᱚᱱᱟᱠᱚ ᱛᱩᱧᱟ, ᱟᱨ ᱡᱟᱦᱟᱸᱭ ᱜᱮ ᱫᱷᱚᱨᱟᱣ ᱠᱟᱜ ᱵᱮᱱ ᱛᱩᱧ ᱵᱷᱤᱸᱫᱟᱹᱲᱟᱭ ᱥᱮ ᱛᱩᱧ ᱡᱚᱥᱟᱭ ᱾
ᱦᱮᱸ
ᱟᱫᱚ ᱩᱱᱤᱜᱮ ᱦᱟᱸᱜ ᱚᱱᱟ ᱢᱟᱱᱮ ᱚᱱᱟ ᱱᱟᱝ ᱚᱱᱟ ᱱᱟᱝ ᱠᱟᱭᱨᱟ ᱫᱟᱨᱮᱴᱟᱜ ᱛᱤᱱᱟᱹᱜ ᱴᱷᱮᱡ ᱪᱚᱝ ᱯᱮ ᱴᱷᱮᱡ ᱯᱮ ᱴᱷᱮᱡ ᱥᱮ ᱢᱚᱬᱮ ᱴᱷᱮᱡ ᱠᱚ ᱜᱮᱫᱟ ᱢᱟᱱᱮ ᱜᱮᱫ ᱠᱟᱛᱮᱫ ᱢᱟᱱᱮ ᱩᱱᱤ ᱡᱚᱛᱚ ᱦᱚᱲ ᱢᱤᱞᱳ ᱠᱚ ᱛᱩᱞᱟᱹᱭᱟ, ᱟᱨ ᱩᱱᱤ ᱚᱱᱟ ᱠᱚᱭ ᱜᱚᱜᱟ, ᱜᱚᱜ ᱠᱟᱛᱮᱫ ᱢᱟᱱᱮ ᱯᱟᱹᱛᱤᱠ ᱡᱮᱢᱚᱱ ᱚᱲᱟᱜ ᱨᱮ ᱟᱹᱛᱩ ᱨᱮᱱ ᱢᱚᱬᱮ ᱠᱚ ᱢᱮᱱᱟᱜ ᱠᱚᱣᱟ ᱥᱮ ᱾
ᱢᱟᱱᱮ ᱩᱱᱠᱩᱣᱟᱜ ᱚᱲᱟᱜ ᱥᱟᱹᱲᱤᱢ ᱥᱟᱹᱲᱤᱢ ᱤᱭᱟᱹ ᱢᱟᱱᱮ ᱪᱟᱞ ᱠᱚᱨᱮ ᱥᱟᱹᱲᱤᱢ ᱪᱮᱛᱟᱱ ᱨᱮ ᱪᱟᱯᱟᱫ ᱞᱟᱫᱮᱭᱟ ᱚᱱᱟ ᱠᱚ ᱡᱚᱛᱚ ᱾
ᱟᱪᱪᱷᱟ ᱟᱪᱪᱷᱟ,
ᱢᱟᱱᱮ ᱥᱚᱨᱦᱟᱭ ᱢᱩᱪᱟᱹᱫ ᱨᱮᱫᱚ ᱟᱞᱮᱥᱮᱫ ᱫᱚ ᱢᱟᱱᱮ ᱥᱚᱨᱦᱟᱭ ᱢᱩᱪᱟᱹᱫ ᱫᱤᱱ ᱫᱚ ᱥᱚᱨᱦᱟᱭ ᱪᱟᱞᱟᱜ ᱥᱮᱸᱫᱽᱨᱟ ᱪᱟᱞᱟᱜ ᱞᱟᱦᱟᱨᱮ ᱡᱮᱨᱚᱠᱚᱢ ᱚᱲᱟᱜ ᱚᱲᱟᱜ ᱚᱲᱟᱲ ᱠᱚ ᱫᱟᱠᱟ ᱠᱚᱭ ᱩᱰᱩᱝᱚᱜᱼᱟ ᱟᱞᱮᱥᱮᱫ ᱫᱚ ᱾
ᱦᱮᱸ
ᱱᱩᱱᱟᱹᱜ ᱚᱱᱟ ᱫᱟᱠᱟ ᱠᱚᱭ ᱠᱟᱛᱮᱫ ᱜᱮ ᱚᱱᱟ ᱫᱟᱠᱟ ᱠᱚ ᱢᱤᱫ ᱫᱷᱟᱣᱨᱮ ᱠᱚᱭ ᱠᱟᱛᱮᱫ ᱠᱚ ᱩᱰᱩᱠ ᱛᱚᱨᱟ ᱟᱜ ᱥᱮᱸᱫᱽᱨᱟ ᱚᱲᱟᱜ ᱚᱲᱟᱜ ᱛᱤᱱᱟᱹᱜ ᱢᱟᱨᱟᱝ ᱟᱹᱛᱩ ᱢᱮᱱᱟᱜ, ᱜᱚᱴᱟ ᱟᱹᱛᱩ ᱠᱚ ᱫᱟᱬᱟᱱᱟ ᱾ ᱫᱟᱠᱟ ᱠᱚᱭ ᱵᱟᱲᱟ ᱠᱟᱛᱮᱫ ᱜᱮ ᱢᱩᱪᱟᱹᱫ ᱫᱤᱱ ᱠᱚ ᱪᱟᱞᱟᱣᱮᱱ ᱜᱮ ᱟᱠᱟᱨᱮ ᱥᱮᱸᱫᱽᱨᱟ ᱚᱱᱠᱟᱜᱮ ᱟᱞᱮ ᱥᱮᱫ ᱠᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱜᱮᱭᱟ ᱾ ᱟᱫᱚ ᱟᱫᱤᱞᱤᱧ ᱟᱞᱚ ᱦᱚᱸᱤᱧ ᱟᱸᱡᱚᱢ ᱠᱮᱫᱟ ᱡᱮ ᱡᱚᱛᱚ ᱡᱟᱭᱜᱟ ᱨᱮᱫᱚ ᱡᱚᱛᱚ ᱨᱚᱠᱚᱢ ᱫᱚ ᱵᱟᱠᱚ ᱢᱟᱱᱟᱣ ᱜᱮᱭᱟ ᱥᱮ ᱾
ᱦᱮᱸ ᱜᱚᱝᱠᱮ ᱟᱹᱰᱤ ᱟᱞᱟᱫᱟ ᱟᱞᱟᱫᱟ ᱦᱚᱸ ᱦᱩᱭ ᱫᱟᱲᱮᱜᱼᱟ
ᱦᱮᱸ ᱜᱚᱝᱠᱮ ᱾ᱦᱳᱭ ᱦᱳᱭ ᱦᱳᱭ ᱦᱳᱭ ᱟᱫᱚ ᱜᱚᱝᱠᱮ ᱡᱟᱜᱟ ᱦᱤᱥᱟᱹᱵ ᱛᱮ ᱱᱟᱥᱮᱭᱟᱜ ᱟᱵᱚᱣᱟᱜ ᱤᱭᱟᱹ ᱠᱚ ᱟᱹᱨᱤᱪ ᱟᱹᱱ ᱟᱹᱲᱤ ᱠᱚᱦᱚᱸ ᱱᱟᱥᱮᱭᱟᱜ ᱵᱷᱮᱜᱟᱨ ᱧᱚᱜ ᱠᱟᱱᱟ ᱥᱮ
ᱦᱩᱸ
ᱟᱫᱚ ᱡᱚᱛᱚ ᱜᱮ ᱥᱚᱢᱟᱱ ᱫᱚ ᱥᱚᱢᱟᱱ ᱜᱮᱭᱟ ᱟᱫᱚ ᱯᱮ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱨᱮᱱᱟᱜ ᱜᱮ ᱠᱟᱱᱟ ᱾ ᱚᱱᱟ ᱢᱟ ᱵᱚᱱ ᱵᱟᱲᱟᱭ ᱜᱮ
ᱦᱮᱸ ᱮᱠᱪᱩᱭᱞᱤ ᱥᱮᱫᱟᱞ ᱦᱟᱯᱲᱟᱢ ᱠᱚ ᱡᱟᱦᱟᱸ ᱠᱚ ᱢᱮᱱᱮᱫ ᱛᱟᱦᱮᱸᱫ ᱟᱫᱚ ᱚᱱᱟ ᱫᱚ ᱱᱟᱦᱟᱜ ᱢᱚᱬᱮ ᱥᱤᱧ ᱢᱚᱬᱮ ᱧᱤᱫᱟᱹ ᱜᱮ ᱾ ᱛᱚᱵᱮ ᱚᱠᱟ ᱞᱮᱠᱟ ᱵᱷᱟᱵᱽᱛᱮ ᱦᱳᱭᱛᱚ ᱟᱹᱞᱤᱧᱟᱜ ᱪᱤᱱᱛᱟᱹ ᱵᱷᱟᱵᱽᱱᱟ ᱨᱮᱫᱚ ᱱᱟᱦᱟᱜ ᱱᱤᱭᱟᱹ ᱦᱩᱭᱩᱜ ᱠᱟᱱᱟ ᱡᱟᱜᱮ ᱟᱵᱚ ᱫᱚ ᱩᱢ ᱢᱟᱦᱟ ᱥᱮ ᱥᱟᱹᱨᱫᱤ ᱢᱟᱦᱟ ᱟᱨ ᱢᱤᱫᱴᱤᱡ ᱫᱚ ᱦᱟᱜ ᱵᱚᱱ ᱢᱮᱛᱟᱜ ᱠᱟᱱᱟ ᱠᱷᱩᱱᱴᱟᱹᱣ ᱢᱟᱦᱟ ᱾ ᱚᱱᱠᱟ ᱢᱮᱱ ᱢᱮᱱᱟᱜ ᱛᱟᱵᱚᱱᱟ ᱛᱟᱦᱞᱮ ᱡᱟᱜᱮ ᱠᱷᱩᱱᱴᱟᱹ ᱢᱟ ᱫᱚᱥᱟᱨ ᱫᱚ ᱱᱟᱦᱟᱜ ᱫᱚ ᱡᱟᱞᱮ ᱢᱟᱦᱟᱸ ᱚᱱᱮ ᱚᱱᱠᱟ ᱢᱮᱛᱟᱜᱼᱟᱞᱮ ᱟᱞᱮ ᱥᱮᱱ ᱫᱚ ᱾
ᱦᱮᱸ ᱛᱟᱦᱚᱞᱮ ᱚᱱᱟ ᱡᱟᱞᱮ ᱢᱟᱦᱟ ᱠᱷᱚᱱ ᱫᱚ ᱯᱩᱱ ᱫᱤᱱ ᱦᱩᱭᱩᱜ ᱠᱟᱱᱟ ᱛᱚ ᱟᱨ ᱢᱤᱫ ᱫᱤᱱ ᱡᱟᱜᱮ ᱦᱳᱭᱛᱳ ᱚᱱᱠᱟᱱᱟᱜ ᱫᱚ ᱥᱩᱵᱮᱵᱚᱥᱛᱷᱟ ᱵᱟᱝ ᱛᱟᱦᱮᱱ ᱨᱮᱦᱚᱸ ᱡᱟᱜᱮ ᱥᱮᱫᱟᱭ ᱦᱟᱯᱲᱟᱢ ᱠᱚᱣᱟᱜ ᱦᱟᱨᱛᱟ ᱛᱮ ᱫᱟᱞᱚᱵ ᱟᱠᱟᱱ ᱛᱩᱢᱫᱟᱹᱜ, ᱴᱟᱢᱟᱠ ᱛᱮᱜᱮ ᱱᱟᱦᱟᱜ ᱡᱟᱜᱮ ᱚᱱᱟ ᱢᱚᱬᱮ ᱢᱟᱦᱟ ᱫᱚᱠᱚ ᱯᱩᱨᱟᱹᱣ ᱠᱟᱫᱟ ᱮᱱᱮᱡ ᱵᱟᱲᱟ ᱛᱮᱜᱮ
ᱦᱳᱭ ᱦᱳᱭ ᱦᱳᱭ ᱟᱫᱚ ᱚᱱᱠᱟ ᱢᱟᱱᱮ ᱢᱟᱱᱮ ᱥᱚᱨᱦᱟᱭ ᱨᱮ ᱥᱚᱨᱦᱟᱭ ᱠᱟᱱ ᱛᱟᱵᱚᱱᱟ ᱡᱚᱛᱚ ᱦᱚᱲᱟᱜ ᱜᱮ ᱾ ᱟᱫᱚ ᱡᱟᱜᱟ ᱠᱚ ᱯᱚᱨᱤᱵᱮᱥ ᱦᱤᱥᱟᱹᱵ ᱛᱮ ᱱᱟᱥᱮᱭᱟᱜ ᱵᱷᱮᱜᱟᱨ ᱧᱚᱜ ᱠᱟᱱ ᱛᱟᱵᱚᱱᱟ ᱾
ᱟᱫᱚ ᱡᱚᱛᱚ ᱜᱮ ᱥᱚᱢᱟᱱ ᱫᱚ ᱥᱚᱢᱟᱱ ᱜᱮᱛᱟᱵᱚᱱᱟ ᱾ ᱟᱵᱚ ᱦᱚᱸ ᱦᱚᱲ ᱠᱟᱱᱟ ᱵᱚᱱ ᱡᱚᱛᱚ ᱜᱮ ᱥᱟᱱᱛᱟᱲ ᱠᱟᱱ ᱜᱮᱭᱟ ᱵᱚᱱ
ᱦᱮᱸ ᱜᱚᱝᱠᱮ ᱮᱠᱪᱩᱭᱞᱤ ᱡᱚᱛᱚ ᱜᱮ ᱥᱚᱢᱟᱱ ᱜᱮᱛᱚ, ᱤᱱᱟᱹ ᱜᱮᱛᱚ ᱡᱟᱜᱮ ᱟᱯᱮ ᱡᱟᱦᱟᱸ ᱞᱮᱠᱟ ᱩᱢ ᱢᱟᱦᱟ ᱥᱟᱹᱨᱫᱤ ᱢᱟᱦᱟ ᱠᱷᱩᱱᱴᱟᱹᱣ ᱢᱟᱦᱟ ᱦᱮᱸ ᱡᱚᱛᱚ ᱜᱮ ᱱᱟᱦᱟᱜ ᱥᱚᱢᱟᱱ ᱜᱮᱛᱟ ᱵᱚᱱᱟ ᱮᱠᱪᱩᱭᱞᱤ ᱱᱮᱛᱟᱨ ᱡᱟᱦᱟᱸ ᱤᱭᱟᱹ ᱡᱟᱦᱟᱸ ᱱᱮᱛᱟᱨ ᱱᱟᱦᱟᱜ ᱡᱩᱜᱽ ᱨᱮ ᱧᱮᱞᱚᱜ ᱠᱟᱱ ᱢᱮᱱᱫᱚ ᱢᱚᱬᱮ ᱢᱟᱦᱟ, ᱢᱚᱬᱮ ᱢᱟᱦᱟ ᱜᱮ ᱱᱟᱦᱟᱜ ᱵᱟᱵᱚᱱ ᱵᱟᱵᱚᱱ ᱫᱟᱲᱮᱭᱟᱜ ᱢᱮᱱᱫᱚ ᱵᱟᱵᱚᱱ ᱨᱟᱹᱥᱠᱟᱹ ᱫᱟᱲᱮᱭᱟᱜ ᱠᱟᱱᱟ ᱢᱚᱬᱮ ᱢᱟᱦᱟ ᱦᱟᱹᱵᱤᱡ ᱾ ᱡᱟᱜᱮ ᱮ ᱥᱟᱱᱟᱢ ᱥᱮ ᱥᱟᱱᱟᱢ ᱦᱚᱲ ᱱᱮᱛᱟᱨ ᱫᱚ ᱥᱟᱱᱟᱢ ᱟᱛᱳ ᱫᱤᱥᱚᱢ ᱥᱟᱱᱛᱟᱲ ᱦᱚᱯᱚᱱ ᱡᱷᱚᱛᱚ ᱜᱮ ᱱᱟᱦᱟᱜ ᱚᱱᱠᱟ ᱫᱚ ᱧᱮᱞᱚᱜ ᱠᱟᱱ ᱜᱮᱭᱟ ᱾
ᱦᱩᱸ
ᱦᱩᱸ
ᱜᱚᱴᱟ ᱜᱮ ᱩᱰᱩᱝᱠᱮ ᱚᱱᱠᱟ ᱜᱮ
ᱦᱮᱸ ᱜᱚᱝᱠᱮ ᱚᱱᱠᱟ ᱜᱮ ᱟᱨᱮ
ᱜᱚᱝᱠᱮ ᱛᱟᱦᱚᱞᱮ ᱢᱟᱱᱮ, ᱦᱮᱸ ᱞᱟᱹᱭᱵᱤᱱ ᱜᱚᱝᱠᱮ
ᱱᱚᱜᱼᱚᱭ ᱡᱮ ᱱᱮᱛᱟᱨ ᱧᱮᱞᱚᱜ ᱠᱟᱱᱟ ᱟᱹᱰᱤ
ᱦᱩᱸ
ᱟᱹᱰᱤ ᱢᱟᱱᱮ ᱟᱹᱰᱤ ᱢᱟᱱᱮ ᱟᱭᱢᱟ ᱟᱭᱢᱟ ᱡᱟᱹᱥᱛᱤ ᱧᱮᱞᱚᱜ ᱠᱟᱱᱟ ᱡᱮ ᱵᱟᱝ ᱮ ᱟᱹᱰᱤ ᱢᱟᱱᱮ ᱯᱮᱲᱟ ᱯᱟᱹᱣᱨᱟᱹ ᱦᱮᱡᱽ ᱠᱟᱛᱮᱫ ᱾ ᱟᱹᱰᱤ ᱨᱟᱹᱥᱠᱟᱹ ᱥᱮ ᱟᱹᱰᱤ ᱨᱟᱹᱥᱠᱟᱹ ᱟᱨ ᱟᱞᱮ ᱴᱷᱮᱱ ᱫᱚ ᱜᱚᱝᱠᱮ ᱟᱹᱰᱤ ᱢᱟᱱᱮ ᱢᱮᱱᱫᱚ ᱟᱹᱰᱤ ᱢᱟᱱᱮ ᱯᱮᱲᱟ ᱯᱟ. ᱣᱨᱟᱹ ᱦᱚᱸ ᱟᱹᱰᱤ ᱞᱟᱹᱴᱩ ᱟᱴᱤ ᱨᱟᱹᱥᱤ ᱵᱟᱹᱥᱤ ᱟᱹᱛᱩ ᱠᱟᱱ ᱛᱟᱞᱮᱭᱟ ᱛᱚ ᱢᱟᱱᱮ ᱟᱹᱰᱤ ᱜᱟᱱ ᱯᱮᱲᱟ ᱯᱟᱹᱣᱨᱟᱹ ᱦᱮᱡ ᱠᱟᱛᱮᱜ ᱢᱮᱱ ᱜᱟᱱᱚᱜᱼᱟ ᱢᱤᱫᱴᱤᱡ ᱟᱹᱰᱤ ᱞᱟᱹᱴᱩ ᱯᱟᱨᱟᱵᱽ ᱞᱮᱠᱟ ᱦᱩᱭᱩᱜ ᱠᱟᱱᱟ ᱥᱮ ᱵᱟᱝ ᱮᱱᱮᱡᱽ ᱟᱠᱷᱲᱟ ᱠᱚ ᱱᱟᱦᱟᱜ ᱟᱹᱰᱤ ᱡᱮᱞᱮᱧ ᱡᱮᱞᱮᱧ ᱮᱱᱮᱡᱽ ᱛᱟᱞᱮᱭᱟᱠᱚ ᱟᱨ ᱥᱟᱱᱟᱢ ᱨᱩᱥᱤᱠᱤᱭᱟᱹ ᱠᱚᱫᱚ ᱱᱟᱦᱟᱜ ᱡᱟ ᱧᱤᱫᱟᱹ ᱜᱮᱦᱟᱸᱜ ᱠᱚ ᱨᱩᱭ ᱛᱟᱞᱮᱭᱟ ᱾
ᱛᱟᱦᱚᱞᱮ ᱦᱮᱸ ᱜᱚᱝᱠᱮ ᱛᱟᱦᱞᱮ ᱟᱯᱮ ᱟᱹᱛᱩ ᱫᱚ ᱜᱚᱝᱠᱮ ᱟᱹᱰᱤ ᱢᱟᱨᱟᱝ ᱜᱮᱭᱟ ᱚᱱᱠᱟ ᱠᱷᱟᱡᱽ ᱫᱚ ᱫᱚᱢᱮ ᱢᱟᱨᱟᱝ
ᱦᱮᱸ ᱜᱚᱝᱠᱮ ᱟᱹᱰᱤ ᱞᱟᱹᱴᱩ ᱜᱮᱭᱟ ᱢᱮᱱᱫᱚ ᱯᱨᱟᱭ